ᱦᱮᱸ ᱤᱧᱟᱹᱜ ᱟᱲᱟᱝ ᱪᱮᱫ ᱞᱮᱠᱟ ᱟᱸᱡᱚᱢᱚᱜ ᱠᱟᱱᱟ? ᱱᱟᱯᱟᱭ ᱜᱮ ᱟᱸᱡᱚᱢᱚᱜ ᱠᱟᱱᱟ ᱟᱢ ᱫᱷᱟᱹᱨᱤᱡ᱾
ᱦᱮᱸ ᱧᱟᱢᱚᱜ ᱠᱟᱱᱟ᱾ ᱦᱮᱸ ᱤᱧᱟᱹᱜ ᱴᱷᱤᱠ ᱜᱮ ᱟᱡᱚᱢ ᱢᱚᱜ ᱠᱟᱱᱟ?
ᱟᱢᱟᱜ ᱦᱚᱸ ᱱᱚᱜᱼᱚᱭ ᱱᱤᱛ ᱦᱟᱹᱵᱤᱡ ᱫᱚ ᱱᱟᱯᱟᱭ ᱜᱮ ᱟᱸᱡᱚᱢᱚᱜ ᱠᱟᱱᱟ᱾ ᱟᱫᱚ ᱱᱚᱝᱠᱟ ᱜᱮ ᱦᱮᱸ ᱱᱚᱝᱠᱟ ᱜᱮ ᱟᱸᱡᱚᱢ ᱞᱮᱱᱠᱷᱟᱱ ᱟᱹᱰᱤ ᱱᱟᱯᱟᱭ ᱦᱩᱭᱩᱜᱼᱟ᱾ ᱟᱫᱚ ᱮᱱᱟᱱ ᱜᱟᱞᱢᱟᱨᱟᱣ ᱜᱟᱞᱢᱟᱨᱟᱣ ᱛᱮ ᱟᱹᱰᱤ ᱜᱟᱱ ᱞᱟᱝ ᱜᱟᱞᱢᱟᱨᱟᱣ ᱠᱮᱫᱟ ᱟᱨ ᱚᱱᱮ ᱠᱚ ᱢᱮᱱᱟ ᱟᱞᱟᱝ ᱟᱜ ᱚᱱᱟ ᱴᱚᱯ ᱚᱠᱟ ᱦᱚᱸ ᱵᱟᱝ ᱪᱟᱵᱟ ᱞᱮᱱᱟ ᱟᱨ ᱚᱱᱟ ᱠᱚ ᱢᱮᱱᱟ ᱥᱚᱢᱚᱭ ᱜᱮ ᱠᱚᱢ ᱯᱟᱲᱟᱣᱱᱟ ᱚᱱᱟ ᱠᱟᱠᱷᱟᱱ ᱛᱮ᱾ ᱟᱫᱚ ᱚᱱᱟ ᱜᱮ ᱦᱟᱸᱜ ᱵᱟᱹᱭ ᱵᱟᱹᱭ ᱛᱮ ᱞᱟᱦᱟᱥᱮᱫ ᱞᱟᱝ ᱜᱟᱞᱢᱟᱨᱟᱣ ᱤᱫᱤᱭᱟ᱾ ᱟᱫᱚ ᱱᱚᱜᱼᱚᱭ ᱱᱤᱛᱚᱜ ᱫᱚᱦᱲᱟᱞᱟᱧ ᱠᱩᱞᱤ ᱫᱚᱨᱦᱟᱭᱮᱫ ᱢᱮᱭᱟ ᱥᱮ ᱠᱩᱞᱤᱧ ᱨᱩᱣᱟᱹᱲᱮᱫ ᱢᱮᱭᱟ ᱱᱚᱣᱟ ᱜᱮ᱾ ᱡᱮ ᱮᱱᱟ ᱱᱚᱝᱠᱟᱢ ᱞᱟᱹᱭᱮᱫ ᱠᱟᱱ ᱛᱟᱦᱮᱱᱟ ᱡᱮ ᱥᱚᱢᱟᱡᱽ ᱨᱮ ᱟᱵᱚᱣᱟᱜ ᱤᱢᱯᱮᱠᱴ ᱯᱟᱲᱟᱜ ᱠᱟᱱᱟ᱾ ᱦᱟᱲᱟᱢ ᱦᱚᱲ ᱠᱚ ᱠᱚ ᱛᱷᱚᱲᱟ ᱠᱚ ᱨᱟᱸᱜᱟᱜ ᱠᱟᱱᱟ ᱟᱨ ᱚᱱᱮ ᱠᱚ ᱢᱮᱱᱟ ᱱᱮᱛᱟᱨ ᱠᱟᱛᱮᱫ ᱫᱚ ᱚᱱᱮ ᱠᱚ ᱢᱮᱱᱟ ᱠᱚᱲᱟ ᱦᱚᱲ ᱦᱚᱸ ᱟᱹᱰᱤ ᱜᱟᱱ ᱚᱱᱟ ᱨᱮᱠᱚ ᱨᱟᱹᱥᱠᱟᱹᱜ ᱠᱟᱱ ᱛᱮ ᱩᱱᱠᱩ ᱫᱚ ᱪᱮᱫ ᱦᱚᱸ ᱵᱟᱠᱚ ᱢᱮᱱ ᱮᱫᱟ᱾ ᱟᱨ ᱚᱱᱮ ᱠᱚ ᱢᱮᱱᱟ ᱱᱮᱛᱟᱨ ᱠᱚᱫᱚ ᱡᱚᱠᱷᱚᱱ ᱰᱤᱡᱮ ᱟᱢ ᱵᱟᱢ ᱟᱹᱜᱩᱭᱟ ᱵᱟᱯᱞᱟ ᱨᱮ ᱥᱮ ᱟᱢ ᱫᱚ ᱵᱮᱠᱟᱨ ᱮᱢ ᱢᱮᱱᱟ ᱵᱚᱞᱮ ᱵᱟᱯᱞᱟ ᱵᱟᱯᱞᱟ ᱜᱮ ᱵᱟᱹᱭ ᱟᱹᱭᱠᱟᱹᱣ-ᱟ ᱨᱟᱹᱥᱠᱟᱹ ᱜᱮ ᱵᱟᱠᱚ ᱟᱹᱭᱟᱹᱣᱟ ᱢᱤᱫ ᱵᱟᱨ ᱦᱚᱲ ᱫᱚ ᱚᱱᱟ ᱦᱚᱸ ᱧᱮᱞᱚᱜ ᱠᱟᱱᱟ ᱟᱹᱰᱤ ᱡᱟᱹᱥᱛᱤ᱾ ᱟᱪᱪᱷᱟ ᱟᱯᱮᱥᱮᱫ ᱫᱚ ᱰᱤᱡᱮ ᱠᱚ ᱫᱚ ᱠᱚ ᱟᱹᱜᱩ ᱵᱟᱲᱟᱭ ᱜᱮᱭᱟ ᱥᱮ ᱵᱟᱠᱚ ᱟᱹᱜᱩ ᱵᱟᱲᱟᱭᱟ ᱵᱟᱯᱞᱟ ᱠᱚᱨᱮ?
ᱦᱮᱸ ᱱᱮᱛᱟᱨ ᱢᱟ ᱢᱮᱱᱮᱫ ᱠᱟᱱ ᱞᱮᱠᱟ ᱜᱮ ᱱᱮᱛᱟᱨ ᱫᱩᱱᱤᱭᱟᱹ ᱦᱚᱸ ᱵᱚᱫᱚᱞ ᱮᱱᱟ᱾ ᱛᱚᱵᱮ ᱢᱟᱞᱮᱭᱟ ᱡᱟᱦᱟᱱᱟᱜ ᱵᱟᱯᱞᱟ ᱵᱟᱝ ᱵᱟᱯᱞᱟ ᱦᱩᱭᱩᱜ ᱠᱷᱟᱱ ᱟᱨ ᱰᱤᱡᱮ ᱵᱟᱝ ᱛᱟᱦᱮᱱ ᱠᱷᱟᱡ ᱛᱚᱵᱮ ᱵᱟᱯᱞᱟ ᱞᱮᱠᱟ ᱜᱮ ᱵᱟᱝ ᱟᱹᱭᱠᱟᱹᱜᱼᱟ ᱛᱚᱵᱮ ᱚᱸᱰᱮ ᱫᱚ᱾ ᱪᱩᱯ ᱪᱟᱯ ᱟᱹᱭᱠᱟᱹᱜ-ᱟ ᱛᱩᱢᱫᱟᱜ ᱴᱟᱢᱟᱠ ᱫᱚᱢ ᱨᱩ ᱵᱟᱲᱟᱭᱟ ᱛᱚᱵᱮ ᱛᱚ᱾ ᱚᱱᱟ ᱛᱟᱞᱟᱨᱮ ᱨᱩ ᱨᱩ ᱛᱤᱱ ᱢᱟᱱ ᱫᱚ ᱦᱚᱲ ᱠᱚᱠᱚ ᱨᱩ ᱵᱟᱲᱟᱭᱟ ᱪᱩᱯ ᱪᱟᱯ ᱚᱱᱟ ᱠᱚᱨᱮ ᱟᱪᱩᱨ ᱵᱟᱲᱟ ᱛᱟᱦᱮᱱᱟ᱾ ᱢᱮᱱᱠᱷᱟᱱ ᱚᱱᱟᱛᱮ ᱵᱚᱞᱮ ᱰᱤᱡᱤ ᱮ ᱛᱟᱦᱮᱸᱱ ᱠᱷᱟᱡ ᱫᱚ ᱢᱤᱫᱴᱮᱱ ᱟᱞᱟᱜᱽ ᱨᱟᱹᱥᱠᱟᱹ ᱟᱹᱭᱠᱟᱹᱜᱼᱟ᱾ ᱟᱲᱟᱜ ᱵᱟᱲᱟ ᱠᱟᱜ ᱟᱢ ᱛᱚᱵᱮ ᱦᱚᱲ ᱠᱚ ᱢᱮᱱᱟ ᱦᱳ ᱦᱟᱸᱰᱮ ᱪᱮᱫ ᱪᱮᱫ ᱯᱨᱳᱜᱨᱟᱢ ᱦᱩᱭᱩᱜᱼᱟ ᱵᱟᱯᱞᱟ ᱦᱩᱭᱩᱜ ᱠᱟᱱᱟ ᱥᱮ ᱪᱮᱫ ᱦᱩᱭᱩᱜ ᱠᱟᱱᱟ? ᱟᱫᱚ ᱟᱹᱜᱩ ᱵᱟᱲᱟᱭ ᱜᱮᱭᱟ ᱠᱚ ᱚᱱᱠᱟᱜ ᱜᱮ ᱟᱨ ᱱᱮᱛᱟᱨ ᱢᱟ ᱦᱟᱱᱟᱴᱟᱜ ᱠᱷᱚᱡ ᱛᱩᱢᱫᱟᱜ ᱴᱟᱢᱟᱠ ᱠᱷᱚᱡ ᱱᱚᱣᱟᱴᱟᱜ ᱨᱮᱜᱮ ᱡᱟᱹᱥᱛᱤ ᱦᱚᱲ ᱠᱚ ᱨᱟᱹᱥᱠᱟᱹᱜ ᱠᱟᱱ ᱱᱮᱛᱟᱨ ᱢᱟ᱾ ᱧᱮᱞ ᱠᱚᱣᱟᱢ ᱛᱮᱜ ᱢᱟᱱᱮ ᱚᱸᱰᱮ ᱠᱚ ᱮᱱᱮᱡᱼᱟ᱾ ᱟᱨ ᱱᱚᱸᱰᱮ ᱠᱩ ᱱᱚᱣᱟ ᱦᱟᱱᱟ ᱠᱚ ᱪᱟᱹᱞᱩ ᱠᱟᱜᱼᱟ᱾ ᱛᱚᱵᱮ ᱮᱱᱮᱡ ᱦᱮᱰ ᱮᱱᱮᱡ ᱴᱷᱮᱡ ᱫᱚ ᱡᱟᱹᱥᱛᱤ ᱦᱚᱲ ᱫᱚ ᱵᱟᱢ ᱧᱟᱢᱮᱭᱟ, ᱟᱹᱰᱤ ᱠᱚᱢ ᱦᱚᱲ ᱜᱮᱢ ᱧᱟᱢᱮᱭᱟ᱾ ᱫᱚ ᱚᱱᱠᱟ ᱞᱮᱠᱟᱛᱮ ᱛᱮ ᱢᱟ ᱞᱮᱹᱭᱢᱮ ᱚᱠᱚᱭᱴᱮᱜ ᱮ ᱮᱱᱮᱡ ᱠᱟᱱᱟᱭ ᱵᱩᱲᱤ ᱦᱟᱲᱟᱢ ᱦᱚᱨ ᱮᱱᱮᱡ ᱠᱟᱱᱟ ᱥᱮ ᱵᱩᱰᱦᱤ ᱦᱚᱲ ᱮ ᱮᱱᱮᱡ ᱠᱟᱱᱟ ᱡᱩᱫᱤ ᱟᱢ ᱫᱟᱨᱥᱚᱠ ᱧᱮᱞ ᱵᱟᱢ ᱛᱟᱦᱮᱸᱱ ᱠᱷᱟᱡ ᱛᱚᱵᱮ ᱚᱸᱰᱮ ᱫᱚ ᱮᱱᱮᱡ ᱦᱚᱲ ᱦᱚᱸ ᱨᱟᱹᱥᱠᱟᱹ ᱵᱟᱭ ᱟᱹᱭᱠᱟᱹᱣᱟ᱾ ᱟᱫᱚ ᱚᱱᱟ ᱞᱮᱠᱟᱛᱮ ᱵᱚᱞᱮ ᱱᱚᱣᱟ ᱠᱟᱹᱦᱤ ᱱᱟ ᱠᱟᱹᱦᱤ ᱱᱚᱣᱟ ᱮᱯᱷᱮᱠᱴ ᱯᱟᱲᱟᱜ ᱠᱟᱱᱟ ᱟᱵᱚ ᱟᱵᱚᱣᱟᱜ ᱥᱚᱢᱟᱡᱽ ᱨᱮᱸ ᱦᱚᱸ᱾ ᱪᱮᱠᱟ ᱡᱮ ᱱᱮᱛᱟᱨ ᱠᱟᱹᱴᱤᱡ ᱠᱷᱚᱡ ᱜᱤᱫᱽᱨᱟᱹ ᱮᱢᱟᱞᱮ ᱱᱤᱛᱚᱜ ᱠᱩ ᱠᱟᱹᱴᱤᱡ ᱠᱷᱚᱱ ᱠᱚ ᱦᱟᱨᱟ ᱵᱩᱨᱩᱜ᱾ ᱛᱚᱵᱮ ᱵᱟᱠᱚ ᱮᱱᱮᱡᱚᱜᱼᱟ, ᱛᱚᱵᱮ ᱛᱟᱭᱱᱚᱢ ᱫᱟᱨᱟᱢ ᱨᱮᱱ ᱜᱤᱫᱽᱨᱟᱹ ᱪᱮᱠᱟᱛᱮ ᱮᱱᱮᱡ ᱠᱚ ᱪᱮᱫᱟ? ᱛᱚ ᱚᱱᱟᱛᱤᱧ ᱢᱮᱱ ᱜᱮᱭᱟ ᱵᱚᱞᱮ ᱠᱟᱹᱦᱤᱱᱟ ᱠᱟᱹᱦᱤ ᱱᱚᱣᱟ ᱨᱮ ᱮᱯᱷᱮᱠᱴ ᱦᱩᱭᱩᱜ ᱠᱟᱱᱟ ᱟᱵᱚ ᱥᱚᱢᱟᱡᱽ ᱛᱟᱞᱟ ᱨᱮ ᱟᱵᱚᱣᱟᱜ ᱠᱟᱞᱪᱟᱨ ᱨᱮ᱾ ᱟᱫᱚ ᱚᱱᱠᱟ ᱜᱮ ᱫᱩᱢᱠᱟᱧ ᱪᱟᱞᱟᱣ ᱞᱮᱱᱟ᱾ ᱫᱩᱢᱠᱟ ᱥᱮᱫ ᱯᱮᱲᱟ ᱦᱚᱲ ᱢᱮᱱᱟᱜ ᱠᱚ ᱛᱟᱞᱮᱭᱟ᱾ ᱟᱫᱚ ᱚᱸᱰᱮ ᱦᱚᱸ ᱚᱱᱠᱟᱜ ᱜᱮ ᱫᱩᱢᱠᱟ ᱨᱮᱱ ᱫᱚ ᱠᱟᱹᱴᱤᱡ ᱠᱚᱲᱟ ᱠᱚ ᱠᱩᱲᱤ ᱠᱚ ᱠᱚᱲᱟ ᱠᱚ ᱯᱷᱮᱥᱮᱱ ᱧᱚᱜ ᱜᱮᱭᱟ ᱠᱚ᱾ ᱟᱫᱚ ᱚᱸᱰᱮ ᱫᱚ ᱛᱩᱢᱫᱟᱜ ᱴᱟᱢᱟᱠ ᱠᱚ ᱫᱚ ᱟᱹᱰᱤ ᱠᱚᱢ ᱠᱚ ᱮᱱᱮᱡᱼᱟ᱾ ᱟᱹᱰᱤ ᱠᱚᱢ ᱡᱟᱹᱣ ᱜᱮ ᱩᱱᱠᱩ ᱵᱩᱲᱦᱤ ᱦᱟᱲᱟᱢ ᱦᱚᱲ ᱦᱟᱺᱰᱤ ᱧᱩ ᱵᱟᱨᱟ ᱠᱟᱛᱮ ᱠᱚ ᱦᱤᱞᱟᱹᱣ ᱵᱟᱲᱟᱭᱟᱠᱚ ᱮᱱᱮᱡ ᱵᱟᱲᱟᱭᱟᱠᱚ ᱟᱨ ᱵᱟᱫ ᱵᱟᱹᱠᱤ ᱫᱚ ᱱᱚᱰᱮ ᱠᱚ ᱛᱟᱦᱮᱱᱟ ᱮᱛᱮᱫ ᱟᱫᱚ ᱠᱚ ᱦᱚᱲ ᱠᱚ ᱨᱟᱸᱜᱟᱜ ᱜᱮᱭᱟ ᱠᱚ ᱟᱫᱚ ᱮᱛᱮᱫ ᱦᱟᱲᱟᱢ ᱵᱩᱲᱦᱤ ᱦᱚᱲ ᱫᱚ ᱡᱟᱦᱟᱱᱟᱜ ᱯᱟᱣᱟᱨ ᱛᱚ ᱵᱟᱹᱱᱩᱜᱼᱟ ᱱᱮᱛᱟᱨ ᱫᱚ ᱚᱠᱟᱴᱟᱜ ᱠᱚᱲᱟ ᱠᱚ ᱠᱚᱲᱟ ᱠᱩᱲᱤ ᱚᱠᱟᱴᱟᱜ ᱠᱚ ᱤᱭᱟᱹᱭᱟ ᱠᱚᱲᱟ ᱚᱠᱟᱴᱟᱜ ᱠᱚ ᱤᱭᱟᱹᱭᱟ ᱚᱱᱟ ᱜᱮ ᱪᱟᱞᱟᱜ ᱠᱟᱱᱟ ᱟᱫᱚ ᱟᱫᱚ ᱢᱤᱫ ᱫᱚ ᱚᱸᱰᱮ ᱜᱮᱤ ᱚᱱᱠᱟ ᱠᱚ ᱡᱷᱚᱜᱽᱲᱟᱭ ᱱᱟ ᱠᱚ ᱵᱚᱞᱮ ᱟᱫᱚᱢ ᱦᱚᱲ ᱪᱤᱞᱤ ᱠᱚᱪᱚ ᱠᱚ ᱨᱚᱲ ᱨᱟᱠᱟᱵ ᱫᱟᱠᱚ ᱵᱚᱞᱮ ᱵᱟᱝ ᱰᱤᱡᱮ ᱫᱚ ᱵᱟᱵᱚᱱ ᱟᱹᱜᱩᱭᱟ ᱵᱚᱞᱮ ᱱᱚᱣᱟ ᱵᱟᱯᱞᱟ ᱨᱮ ᱫᱚ ᱟᱨ ᱟᱹᱜᱩᱭ ᱠᱷᱟᱡ ᱵᱚᱱ ᱵᱚᱞᱮ ᱢᱤᱫᱴᱮᱱ ᱨᱩᱞᱥ ᱵᱚᱱ ᱵᱮᱱᱟᱣᱟ ᱵᱚᱞᱮ ᱡᱩᱫᱤ ᱛᱩᱢᱫᱟᱜ ᱴᱟᱢᱟᱠ ᱠᱚ ᱮᱱᱮᱡ ᱵᱷᱟᱜᱟᱜᱼᱟ ᱥᱠᱮ ᱵᱟᱫᱽ ᱜᱮ ᱰᱤᱡᱤ ᱫᱚ ᱥᱴᱟᱴᱚᱜᱼᱟ ᱚᱱᱟ ᱨᱩᱞᱥ ᱠᱚ ᱞᱟᱹᱭ ᱠᱮᱫᱟ ᱟᱫᱚ ᱱᱚᱣᱟ ᱟᱢ ᱱᱚᱣᱟ ᱱᱤᱭᱚᱢ ᱵᱚᱞᱮ ᱱᱚᱣᱟ ᱠᱚ ᱚᱸᱰᱮ ᱠᱚ ᱟᱛᱳ ᱨᱮ ᱠᱚ ᱞᱟᱹᱜᱩ ᱠᱮᱫᱟ ᱵᱚᱞᱮ ᱚᱱᱟ ᱟᱢ ᱟᱢᱟᱜ ᱱᱚᱡᱚᱨ ᱛᱮ ᱵᱚᱞᱮ ᱪᱮᱫ ᱞᱮᱠᱟ ᱛᱮᱢ ᱪᱮᱫ ᱞᱮᱠᱟᱢ ᱧᱮᱞ ᱫᱟ ᱥᱟᱹᱦᱤ ᱜᱮᱭᱟ ᱥᱮ ᱥᱮ ᱛᱷᱚᱲᱟ ᱡᱟᱦᱟᱱᱟᱜ ᱢᱤᱥᱴᱮᱠ ᱥᱮ ᱪᱮᱫ ᱞᱮᱠᱟ ᱚᱱᱠᱟ ᱠᱟᱹᱢᱤ ᱢᱮᱱᱟᱜᱼᱟ
ᱦᱩᱸ ᱟᱹᱰᱤ ᱱᱟᱯᱟᱭ ᱱᱚᱸᱰᱮ ᱤᱧ ᱪᱮᱛᱟᱱ ᱨᱮ ᱠᱩᱠᱞᱤᱢ ᱫᱚᱦᱚ ᱠᱮᱜᱼᱟ ᱡᱮ ᱰᱤᱡᱮ ᱨᱮᱭᱟᱜ ᱦᱚᱸ ᱥᱚᱢᱚᱭ ᱠᱚ ᱤᱭᱟᱹ ᱠᱮᱫᱟ ᱵᱚᱞᱮ ᱱᱚᱣᱟᱴᱟᱜ ᱥᱚᱢᱚᱭ ᱨᱮ ᱫᱚ ᱱᱚᱣᱟ ᱫᱚ ᱰᱤᱡᱮ ᱜᱮ ᱟᱨ ᱚᱠᱟ ᱫᱚᱝ ᱮᱱᱮᱡ ᱟᱵᱚᱣᱟᱜ ᱢᱮᱱᱟᱜᱼᱟ ᱱᱚᱣᱟᱴᱟᱜ ᱥᱚᱢᱚᱭ ᱨᱮ ᱫᱚ ᱱᱚᱜᱼᱚᱭ ᱫᱚᱝ ᱮᱱᱮᱡ ᱜᱮ ᱟᱫᱚ ᱚᱱᱟ ᱦᱚᱸ ᱟᱹᱰᱤ ᱱᱟᱯᱟᱭ ᱜᱮᱭᱟ ᱩᱱᱠᱩᱣᱟᱜ ᱦᱤᱥᱟᱹᱵ ᱛᱮ ᱟᱨ ᱤᱧ ᱡᱚᱠᱷᱚᱱ ᱤᱧ ᱢᱮᱱᱟ ᱤᱧᱟᱹᱜ ᱦᱤᱥᱟᱹᱵ ᱛᱮᱫᱚ ᱱᱚᱣᱟ ᱫᱚ ᱚᱱᱟ ᱦᱚᱸ ᱟᱹᱰᱤ ᱱᱟᱯᱟᱭ ᱜᱮᱭᱟ ᱡᱚᱠᱷᱚᱱ ᱚᱱᱟ ᱠᱚ ᱢᱮᱱᱟ ᱡᱚᱠᱷᱚᱱ ᱟᱢ ᱰᱤᱢᱮ ᱦᱚᱸ ᱵᱟᱢ ᱟᱹᱜᱩᱭᱟ ᱛᱚ ᱚᱱᱟ ᱦᱚᱸ ᱵᱟᱠᱚ ᱨᱟᱹᱥᱠᱟᱹᱜ ᱟᱹᱰᱤᱜᱟᱱ ᱠᱚᱢ ᱦᱚᱲ ᱠᱚ ᱢᱮᱱᱟᱜᱼᱟ ᱱᱩᱭᱟᱹᱜ ᱵᱟᱯᱞᱟ ᱫᱚ ᱟᱹᱰᱤ ᱥᱟᱡ ᱥᱩᱡ ᱯᱟᱨᱚᱢ ᱱᱟ ᱚᱱᱮ ᱚᱱᱠᱟ ᱟᱫᱚ ᱵᱟᱝ ᱥᱟᱰᱮ ᱞᱮᱱᱠᱷᱟᱡ ᱫᱚ ᱵᱟᱝᱜᱮ ᱟᱫᱚ ᱰᱤᱡᱮ ᱠᱟᱠᱷᱟᱱ ᱛᱮ ᱟᱹᱰᱤ ᱡᱟᱹᱥᱛᱤ ᱦᱚᱲ ᱧᱮᱞ ᱠᱟᱜ ᱠᱩᱠᱩ ᱡᱷᱚᱜᱽᱲᱟ ᱩᱛᱟᱹᱨᱚᱜ ᱠᱟᱱᱟ ᱪᱮᱠᱟ ᱛᱮᱠᱚ ᱡᱷᱚᱜᱽᱲᱟᱜ ᱠᱟᱱᱟ ᱟᱢ ᱢᱟᱱᱞᱮᱭᱟ ᱟᱹᱰᱤ ᱨᱟᱸᱜᱟᱣ ᱰᱤᱡᱮᱢ ᱪᱟᱹᱞᱩ ᱟᱠᱟᱜᱼᱟ ᱟᱨ ᱱᱚᱛᱮᱨᱮ ᱚᱠᱚᱭ ᱦᱟᱲᱟᱢ ᱵᱩᱲᱦᱤ ᱠᱤᱱ ᱡᱚᱜᱽᱟᱲᱟᱜ ᱠᱟᱱᱟ ᱟᱫᱚ ᱩᱱᱤ ᱱᱚᱸᱰᱮᱭ ᱢᱮᱛᱟᱭᱟ ᱵᱩᱞᱩᱝ ᱦᱟᱜ ᱵᱟᱹᱧ ᱞᱟᱜᱟᱣ ᱠᱟᱫᱟ ᱩᱛᱩᱨ ᱨᱮ ᱵᱩᱞᱩᱝ ᱮᱢ ᱞᱟᱜᱟᱣᱼᱟ ᱟᱫᱚ ᱩᱱᱤ ᱫᱚ ᱪᱮᱫ ᱪᱚᱭ ᱟᱸᱡᱚᱢ ᱠᱮᱫᱟ ᱵᱟᱭ ᱟᱸᱡᱚᱢ ᱴᱷᱤᱠ ᱞᱮᱫᱟ ᱢᱚᱸᱡᱽ ᱛᱮ ᱟᱫᱚ ᱩᱱᱤᱭ ᱢᱮᱱᱫᱟ ᱡᱟᱹᱱᱤᱡ ᱮ ᱵᱩᱞᱩᱝᱮ ᱞᱟᱜᱟᱣ ᱠᱟᱫᱟ ᱟᱫᱚ ᱢᱟ ᱚᱱᱟ ᱫᱚ ᱥᱟᱵᱟᱜ ᱜᱤᱭ ᱩᱛᱩ ᱠᱮᱫᱟ ᱟᱨ ᱚᱠᱟ ᱫᱚ ᱢᱟᱱ ᱞᱮᱹᱭᱟ ᱵᱩᱞᱩᱝᱮ ᱞᱟᱜᱟᱣ ᱠᱮᱫ ᱢᱮᱱ ᱠᱟᱜ ᱵᱩᱞᱝᱤᱧ ᱞᱟᱜᱟᱣ ᱠᱟᱫᱟ ᱦᱟᱸ ᱟᱞᱚᱢ ᱞᱟᱜᱟᱣᱟ ᱟᱨ ᱩᱱᱤ ᱫᱚ ᱵᱟᱭ ᱟᱸᱡᱚᱢ ᱞᱮᱫᱼᱟ ᱰᱤᱡᱮ ᱤᱭᱟᱹᱛᱮ ᱮᱠᱟᱞ ᱜᱮ ᱩᱱᱤ ᱫᱚᱭ ᱞᱟᱜᱟᱣ ᱫᱚᱲᱦᱟᱣᱫᱟ ᱛᱚ ᱚᱱᱟ ᱨᱮᱦᱚᱸ ᱟᱹᱰᱤᱜᱟᱱ ᱢᱮᱛᱟᱜ ᱢᱮ ᱱᱚᱰᱮ ᱢᱤᱫᱴᱮᱱ ᱡᱷᱚᱜᱽᱲᱟ ᱞᱮᱠᱟ ᱨᱟᱠᱟᱵᱚᱜᱼᱟ ᱥᱮ ᱠᱟᱹᱴᱤᱡ ᱢᱟᱹᱴᱤᱡ ᱚᱱᱮ ᱠᱚ ᱢᱮᱱᱟ ᱱᱚᱣᱟ ᱨᱮᱭᱟᱜ ᱟᱹᱰᱤ ᱢᱟᱨᱟᱝ ᱤᱭᱟᱹ ᱢᱮᱱᱟᱜ ᱠᱟᱫᱟ ᱟᱫᱚ ᱚᱱᱟ ᱦᱚᱸ ᱢᱤᱫᱴᱮᱡ ᱠᱟᱱᱟ ᱡᱮ ᱟᱢᱫᱚ ᱛᱷᱚᱲᱟ ᱜᱟᱱ ᱚᱱᱟ ᱥᱟᱰᱮ ᱦᱚᱸ ᱠᱚᱢ ᱧᱚᱜ ᱟᱨ ᱡᱚᱠᱷᱚᱱ ᱡᱚᱠᱷᱚᱱ ᱦᱟᱸᱜ ᱢᱮᱛᱟᱜ ᱢᱮ ᱥᱚᱢᱚᱭ ᱚᱱᱟ ᱨᱮᱭᱟᱜ ᱛᱤᱭᱟᱹᱜᱚᱜᱼᱟ ᱡᱮ ᱡᱚᱛᱚ ᱦᱚᱲ ᱨᱟᱹᱥᱠᱟᱹ ᱞᱟᱹᱜᱤᱫ ᱠᱚ ᱦᱮᱡ ᱡᱟᱨᱣᱟ ᱠᱟᱱᱟ ᱛᱚᱠᱷᱚᱱ ᱫᱚ ᱢᱮᱛᱟᱜ ᱢᱮ ᱟᱢ ᱯᱩᱨᱟᱹ ᱜᱮ ᱰᱤᱡᱮᱢ ᱪᱟᱹᱞᱩ ᱫᱟᱲᱮᱭᱟᱜᱼᱟ ᱟᱨᱠᱷᱟᱱ ᱱᱮᱛᱟᱨ ᱠᱟᱛᱮᱫ ᱢᱟ ᱚᱱᱮ ᱪᱮᱫ ᱠᱚ ᱥᱮᱨᱮᱧ ᱦᱤᱡᱩᱜ ᱠᱟᱱᱟ ᱡᱟᱦᱟᱱᱟᱜ ᱠᱚ ᱪᱟᱹᱞᱩ ᱠᱟᱜ ᱠᱟᱱᱟ ᱟᱨ ᱚᱱᱟ ᱦᱚᱸ ᱨᱟᱸᱜᱟᱣ ᱨᱟᱸᱜᱟᱣ ᱮᱠᱟᱞ ᱜᱟᱞᱢᱟᱨᱟᱣ ᱦᱚᱸ ᱢᱚᱡᱽ ᱛᱮ ᱵᱟᱢ ᱜᱟᱞᱢᱟᱨᱟᱣ ᱫᱟᱲᱮᱼᱟ ᱵᱟᱯᱞᱟ ᱥᱚᱢᱚᱭ ᱪᱮᱫ ᱠᱚ ᱡᱟᱹᱨᱩᱲᱟ ᱢᱟ ᱦᱟᱱᱟ ᱟᱹᱜᱩᱭ ᱢᱮ ᱱᱚᱣᱟ ᱟᱹᱜᱩᱭ ᱢᱮ ᱥᱮ ᱪᱮᱫ ᱠᱚᱪᱚᱝ ᱚᱱᱠᱟᱜᱮ ᱦᱚᱸ ᱟᱭᱢᱟ ᱜᱟᱱ ᱤᱭᱟᱹ ᱠᱩ ᱦᱩᱭᱩᱜᱼᱟ ᱠᱟᱹᱢᱤ ᱠᱩ ᱦᱩᱭᱩᱜᱼᱟ ᱟᱫᱚ ᱚᱱᱟᱜᱮ ᱮᱠᱟᱞ ᱜᱟᱞᱢᱟᱨᱟᱣ ᱜᱮ ᱢᱚᱡᱽᱛᱮ ᱵᱟᱝ ᱦᱩᱭᱩᱜᱼᱟ ᱛᱚ ᱪ ᱪᱮᱠᱟᱛᱮᱢ ᱠᱟᱹᱢᱤᱭᱟ ᱚᱱᱟ ᱡᱤᱱᱤᱥ ᱱᱚᱰᱮ ᱧᱮᱞᱚᱜᱚᱜ ᱠᱟᱱᱟ ᱟᱹᱰᱤ ᱡᱟᱹᱥᱛᱤ ᱜᱮ ᱟᱨ ᱮᱱᱟᱱᱦᱟᱜ ᱪᱮᱫ ᱪᱚᱝ ᱚᱱᱠᱟ ᱜᱟᱞᱢᱟᱨᱟᱣ ᱠᱚ ᱢᱟ ᱛᱚᱧ ᱫᱤᱥᱟᱹ ᱞᱮᱫᱼᱟ ᱟᱫᱚ ᱱᱤᱛᱚᱜ ᱦᱟᱸᱜ ᱚᱱᱟ ᱠᱟᱛᱷᱟ ᱵᱟᱹᱧ ᱫᱤᱥᱟᱹᱭᱮᱫᱟ ᱟᱫᱚ ᱜᱟᱞᱢᱟᱨᱟᱣ ᱜᱟᱞᱢᱟᱨᱟᱣ ᱛᱮ ᱡᱚᱠᱷᱚᱱ ᱦᱟᱸᱜ ᱫᱤᱥᱟᱹᱜᱼᱟ ᱛᱚᱠᱷᱚᱱ ᱜᱮ ᱟᱨᱦᱚᱧ ᱞᱟᱹᱭ ᱟᱢᱟ ᱟᱫᱚ ᱱᱚᱝᱠᱟ ᱜᱮ ᱟᱨᱦᱚᱸᱧ ᱠᱩᱞᱤ ᱨᱩᱣᱟᱹᱲᱮᱫ ᱢᱮ ᱡᱮ ᱱᱮᱛᱟᱨ ᱠᱟᱛᱮ ᱟᱹᱰᱤ ᱡᱟᱹᱥᱛᱤ ᱜᱮ ᱱᱚᱜᱼᱚᱭ ᱚᱱᱟ ᱠᱚ ᱪᱟᱞᱟᱜ ᱠᱟᱱᱟ ᱟᱪᱪᱷᱟ ᱱᱚᱣᱟ ᱨᱮᱭᱟᱜ ᱵᱚᱞᱮ ᱥᱚᱞᱩᱥᱚᱱ ᱥᱮᱢ ᱢᱮᱱ ᱠᱮ ᱱᱚᱣᱟ ᱨᱮᱭᱟᱜ ᱤᱭᱟᱹ ᱪᱮᱫ ᱦᱩᱭᱠᱚᱜᱼᱟ ᱚᱱᱟ ᱵᱟᱨᱮᱛᱮ ᱢᱤᱫ ᱵᱟᱨ ᱠᱟᱛᱷᱟ ᱟᱢ ᱱᱚᱸᱰᱮ ᱦᱟᱸᱜ ᱫᱚᱦᱚᱭ ᱞᱟᱹᱜᱤᱫ ᱠᱩᱨᱩᱢᱴᱩᱭ ᱢᱮ
ᱟᱹᱰᱤ ᱢᱚᱸᱡᱽ ᱱᱚᱣᱟ ᱴᱷᱤᱠ ᱜᱮᱭᱟ ᱱᱚᱣᱟ ᱤᱧᱟᱹᱜ ᱡᱮᱡᱮ ᱦᱚᱸ ᱥᱟᱯᱳᱨᱴ ᱨᱮᱜᱮ ᱢᱮᱱᱟᱜᱼᱟ ᱮᱥᱮ ᱫᱚ ᱵᱟᱝ ᱠᱟᱱᱟ ᱵᱚᱞᱮ ᱵᱟᱝ ᱵᱚᱞᱮ ᱰᱤᱡᱮ ᱵᱟᱝ ᱛᱟᱦᱮᱱ ᱠᱷᱟᱡ ᱫᱚ ᱢᱟᱱ ᱞᱮᱭᱟ ᱟᱹᱰᱤᱛᱮᱫ ᱵᱟᱯᱞᱟ ᱦᱚᱸ ᱮᱛᱮᱫ ᱥᱩᱭ ᱥᱟᱡᱽ ᱟᱹᱭᱠᱟᱹᱜᱼᱟᱩᱭ ᱥᱟᱡᱽ ᱥᱩᱭ ᱟᱹᱭᱠᱟᱹᱜᱼᱟ ᱟᱫᱚ ᱚᱱᱠᱟ ᱦᱚᱸ ᱵᱟᱝ ᱡᱩᱲ ᱠᱟᱱᱟ ᱵᱚᱞᱮ ᱤᱧ ᱫᱩᱧ ᱢᱮᱱᱟ ᱵᱚᱞᱮ ᱵᱟᱱᱟᱨ ᱜᱮ ᱛᱟᱦᱮᱱ ᱡᱟᱹᱨᱩᱲ ᱠᱟᱱᱟ ᱵᱚᱞᱮ ᱛᱤᱱ ᱥᱚᱢᱚᱭ ᱢᱟᱱ ᱞᱮᱭᱟ ᱛᱩᱢᱫᱟᱜ ᱴᱟᱢᱟᱠ ᱠᱚ ᱮᱱᱮᱡᱼᱟ ᱛᱚᱵᱮ ᱩᱱ ᱥᱚᱢᱚᱭ ᱰᱤᱡᱮ ᱠᱚ ᱵᱚᱱᱫᱷ ᱦᱚᱪᱚ ᱡᱟᱹᱨᱩᱲ ᱠᱟᱱᱟ ᱟᱨ ᱛᱤᱨᱮᱦᱟᱸᱜ ᱵᱚᱞᱮ ᱟᱥᱮᱢᱟᱛᱮ ᱰᱤᱡᱮ ᱫᱚ ᱛᱟᱭᱚᱢ ᱛᱮᱢ ᱤᱭᱟᱹ ᱫᱟᱲᱮᱭᱟᱜ ᱜᱮᱭᱟ ᱟᱨ ᱛᱩᱢᱫᱟᱜ ᱴᱟᱢᱟᱠ ᱫᱚ ᱢᱤᱫ ᱜᱷᱟᱹᱲᱤᱡ ᱟᱠᱚ ᱦᱚᱲ ᱛᱮᱠᱚ ᱪᱮᱠᱟᱹᱜᱼᱟ ᱟᱨ ᱢᱤᱫ ᱜᱷᱟᱹᱲᱤᱡ ᱢᱤᱫ ᱜᱷᱟᱹᱲᱤᱡ ᱜᱮ ᱵᱷᱤᱲ ᱛᱟᱦᱮᱱᱟ ᱟᱨ ᱰᱤᱡᱮ ᱫᱚ ᱢᱤᱫ ᱧᱤᱫᱟᱹ ᱦᱚᱢ ᱪᱟᱞᱟᱜ ᱨᱮᱦᱚᱸ ᱴᱷᱤᱠ ᱜᱮᱭᱟ ᱾ ᱟᱫᱚ ᱱᱚᱣᱟᱨᱮ ᱤᱧ ᱢᱮᱱ ᱠᱮᱭᱟ ᱵᱚᱞᱮ ᱤᱧ ᱪᱟᱞᱟᱣ ᱞᱮᱤᱱᱟᱹᱧ ᱚᱸᱰᱮ ᱜᱮ ᱵᱚᱞᱮ ᱫᱩᱢᱠᱟᱜᱮ ᱟᱫᱚ ᱥᱮ ᱦᱚᱲ ᱥᱮ ᱡᱟᱸᱦᱟᱱ ᱧᱮᱞ ᱱᱤᱭᱩᱡ ᱠᱚᱨᱮ ᱵᱚᱱ ᱯᱮᱯᱟᱨ ᱠᱚᱵᱚᱱ ᱧᱮᱞ ᱵᱟᱲᱟᱭᱟᱮ ᱰᱤᱡᱮ ᱫᱚ ᱵᱚᱞᱮ ᱢᱤᱫ ᱟᱛᱷᱟ ᱛᱮᱫᱚ ᱵᱚᱞᱮ ᱵᱟᱯᱞᱟ ᱦᱚᱸ ᱵᱚᱞᱮ ᱾ ᱟᱹᱰᱤ ᱠᱟᱨᱚ ᱟᱹᱰᱤ ᱤᱭᱟᱹ ᱜᱮ ᱵᱚᱞᱮ ᱦᱟᱹᱱᱤ ᱯᱳᱣᱪᱷᱟᱣᱮᱫᱟ ᱵᱚᱞᱮ ᱵᱟᱹᱲᱤᱡᱽ ᱦᱩᱭᱩᱜ ᱠᱟᱱ ᱜᱮᱭᱟ ᱾ ᱢᱟᱱᱞᱤᱭᱟ ᱱᱮᱛᱟᱨ ᱨᱮ ᱵᱟᱯᱞᱟ ᱠᱚᱨᱮᱜ ᱠᱩᱲᱤ ᱠᱚᱲᱟ ᱠᱚ ᱡᱟᱣᱨᱟᱜ ᱠᱟᱱᱟ ᱠᱚ ᱟᱭᱢᱟ ᱯᱮᱲᱟ ᱠᱚ ᱡᱟᱣᱨᱟᱜ ᱠᱟᱱᱟ ᱠᱚ ᱢᱮᱱᱠᱷᱟᱡᱽ ᱦᱚᱲ ᱫᱚ ᱟᱞᱟᱜᱽ ᱪᱮᱫ ᱞᱮᱠᱟ ᱠᱚ ᱢᱮᱱᱟ ᱵᱚᱞᱮ ᱪᱟᱞᱟᱜ ᱠᱟᱱᱟ ᱠᱚ ᱢᱮᱱᱠᱷᱟᱡᱽ ᱟᱭᱢᱟ ᱜᱷᱚᱴᱚᱱᱟ ᱜᱷᱚᱴᱟᱜ ᱠᱟᱱᱟ ᱾ ᱰᱤᱡᱮ ᱟᱸᱡᱚᱢᱚᱜ ᱠᱷᱟᱱ ᱢᱟᱛᱮᱫ ᱢᱟᱱᱞᱮᱭᱟ ᱡᱟᱦᱟᱱᱟᱜ ᱜᱷᱚᱴᱚᱱᱟ ᱜᱷᱚᱴᱟᱣ ᱮᱱᱟ ᱮᱱᱛᱮ ᱢᱟᱞᱮ ᱩᱰᱩᱜ ᱜᱮᱭᱟ ᱠᱚ ᱪᱮᱞᱮ ᱠᱚᱲᱟ ᱥᱮ ᱠᱩᱲᱤᱭ ᱪᱟᱞᱟᱣᱱᱟᱭ ᱾ ᱥᱮ ᱪᱤᱞᱤᱪ ᱚᱱᱛᱚ ᱵᱟᱫᱢᱟᱥᱤ ᱠᱚᱲᱟ ᱠᱚ ᱛᱟᱦᱮᱱ ᱠᱟᱱᱟ ᱠᱩ ᱢᱟᱞᱮᱭᱟ ᱥᱟᱵ ᱠᱮᱫᱤ - ᱪᱤᱠᱟᱭ ᱨᱮᱦᱚᱸᱚᱭ ᱠᱟᱹᱣᱢᱟᱹᱜ ᱠᱟᱱᱟ ᱮᱠᱚᱢᱟᱹᱜ ᱠᱟᱱᱟ ᱪᱤᱞᱤ ᱦᱚᱸ ᱵᱟᱭ ᱟᱸᱡᱚᱢ ᱧᱟᱢᱚᱜᱼᱟ ᱰᱷᱟᱵ ᱰᱷᱩᱵ ᱛᱮ ᱪᱮᱫ ᱵᱟᱢ ᱟᱸᱚᱢ ᱧᱟᱢᱟ ᱾ ᱟᱫᱚ ᱚᱱᱟ ᱛᱟᱞᱟᱨᱮ ᱯᱮᱯᱟᱨ ᱠᱚᱨᱮ ᱵᱚᱱ ᱧᱮᱞᱟ ᱟᱹᱰᱤ ᱟᱹᱰᱤ ᱢᱟᱨᱟᱝ ᱜᱷᱚᱴᱱᱟ ᱜᱷᱚᱴᱱᱟᱚᱭ ᱠᱤᱪᱷᱩ ᱨᱮᱦᱚᱸᱭ ᱵᱟᱢ ᱟᱸᱡᱚᱢᱟᱢᱟ ᱾ ᱤᱧᱟᱹᱜ ᱵᱚᱞᱮ ᱞᱤᱢᱤᱴ ᱨᱮ ᱛᱟᱦᱮᱱ ᱡᱩᱲᱟᱹ ᱠᱟᱱᱟ ᱵᱟᱝ ᱵᱚᱞᱮ ᱡᱮᱢᱚᱱ ᱵᱚᱞᱮ ᱡᱮᱢᱚᱱ ᱱᱮᱢ ᱵᱩᱡᱷᱟᱹᱣ ᱮᱫᱟᱢ ᱥᱮᱨᱮᱧ ᱟᱸᱡᱚᱢ ᱛᱤᱭᱳᱜ ᱠᱟᱱ ᱜᱮᱭᱟ ᱛᱚᱵᱮ ᱤᱱᱟᱹᱜ ᱞᱤᱢᱤᱴ ᱨᱮ᱾ ᱵᱚᱞᱮ ᱟᱢ ᱨᱟᱹᱥᱠᱟᱹ ᱫᱟᱲᱮᱭᱟᱜᱼᱟ᱾ ᱥᱮᱫ ᱠᱷᱚᱱ ᱛᱟᱞᱟᱝ ᱢᱮ ᱱᱚᱣᱟ ᱪᱮᱫ ᱞᱮᱠᱟ? ᱱᱚᱣᱟ ᱨᱮᱭᱟᱜ ᱥᱟᱥᱚᱱ ᱦᱩᱭ ᱠᱚᱜᱼᱟ᱾
ᱟᱹᱰᱤ ᱱᱟᱯᱟᱭ ᱠᱟᱛᱷᱟ ᱱᱚᱰᱮᱢ ᱫᱚᱦᱚ ᱠᱮᱫᱼᱟ᱾ ᱟᱨ ᱚᱱᱮ ᱠᱚ ᱢᱮᱱᱟ ᱵᱟᱯᱞᱟ ᱨᱮ ᱰᱤᱡᱮ ᱵᱟᱢ ᱟᱹᱜᱩᱭᱟ᱾ ᱛᱚ ᱡᱚᱠᱷᱚᱱ ᱢᱚᱸᱡᱽ ᱫᱚ ᱵᱟᱝ ᱟᱹᱭᱠᱟᱹᱜᱼᱟ᱾ ᱟᱹᱰᱤ ᱜᱟᱱ ᱦᱚᱲ ᱫᱚ ᱵᱟᱠᱚ ᱠᱩᱥᱤᱭ ᱟᱢᱟ᱾ ᱟᱫᱚ ᱚᱱᱟ ᱤᱭᱟᱹᱛᱮ ᱤᱧ ᱢᱮᱱᱟ ᱵᱚᱞᱮ ᱟᱹᱜᱩ ᱡᱟᱹᱨᱩᱲ ᱜᱮᱭᱟ ᱚᱱᱟ ᱠᱚ ᱡᱤᱱᱤᱥ ᱟᱨ ᱚᱱᱟ ᱠᱚᱦᱚᱸ ᱚᱱᱟ ᱠᱚ ᱢᱮᱱᱟᱜᱼᱟ, ᱢᱮᱱ ᱠᱮᱜ ᱞᱮᱠᱟ ᱞᱤᱢᱤᱴ ᱨᱮᱜᱮ᱾ ᱟᱨ ᱚᱱᱟ ᱠᱚ ᱢᱮᱱᱟ ᱵᱟᱹᱭ ᱵᱟᱹᱭᱛᱮ ᱱᱚᱣᱟ ᱡᱤᱱᱤᱥ ᱡᱚᱠᱷᱚᱱ ᱦᱤᱡᱩᱜᱼᱟ᱾ ᱛᱚ ᱟᱵᱚᱣᱟᱜ ᱚᱱᱟ ᱟᱨ ᱥᱚᱢᱟᱡᱽ ᱨᱮᱦᱚᱸ ᱟᱹᱰᱤᱜᱟᱱ ᱤᱢᱯᱮᱠᱴ ᱯᱟᱲᱟᱜ ᱠᱟᱱᱟ ᱛᱚ ᱚᱱᱟᱠᱚ ᱠᱷᱟᱱ ᱛᱮ ᱤᱧᱫᱩᱧ ᱢᱮᱱᱟ ᱡᱮ ᱢᱤᱫ ᱫᱤᱱ ᱦᱟᱸᱜ ᱯᱩᱨᱟᱹ ᱨᱟᱹᱥᱠᱟᱹ ᱦᱚᱪᱚᱣᱟᱜᱟᱭ ᱢᱮ ᱮᱱᱮᱡ ᱥᱮᱨᱮᱧ ᱦᱚᱲ ᱟᱨ ᱚᱱᱟ ᱫᱚᱥᱟᱨ ᱦᱤᱞᱳᱜ ᱫᱚ ᱰᱤᱡᱮ ᱟᱹᱜᱩᱭ ᱢᱮ ᱾ ᱢᱮᱛᱟᱜ ᱢᱮ ᱡᱚᱠᱷᱚᱱ ᱦᱟᱸᱜ ᱞᱩᱝᱛᱤ ᱠᱩᱲᱤ ᱠᱚ ᱦᱤᱡᱩᱜᱼᱟ᱾ ᱚᱠᱟ ᱦᱤᱞᱳᱜ ᱟᱫᱚ ᱩᱱ ᱦᱤᱞᱳᱜ ᱜᱮ ᱚᱱᱟ ᱠᱚᱫᱚ ᱟᱹᱜᱩᱭ ᱢᱮ᱾ ᱚᱱᱟ ᱞᱟᱦᱟ ᱨᱮᱫᱚ ᱮᱠᱟᱞ ᱟᱞᱚᱢ ᱜᱮᱢ ᱟᱹᱜᱩᱭᱟ᱾ ᱵᱚᱞᱮ ᱵᱟ ᱠᱚᱲᱟ ᱥᱮᱜ ᱨᱮᱱ ᱠᱷᱟᱡᱽ ᱠᱷᱟᱱ ᱫᱚᱢ ᱟᱨ ᱠᱩᱲᱤ ᱥᱮᱫ ᱨᱮᱱ ᱠᱷᱟᱡᱽ ᱠᱷᱟᱱ ᱟᱢ ᱫᱚ ᱱᱤᱛᱟᱜ ᱵᱟᱯᱞᱟ ᱨᱮ ᱡᱚᱠᱷᱚᱱ ᱜᱮ ᱦᱟᱸᱜ ᱵᱟᱹᱨᱭᱟᱹᱛ ᱠᱚᱲᱟ ᱠᱚ ᱦᱤᱡᱩᱜᱼᱟ᱾ ᱛᱚᱠᱷᱚᱱ ᱜᱮ ᱦᱟᱸᱜ ᱚᱱᱟ ᱫᱚ ᱟᱹᱜᱩᱭ ᱢᱮ, ᱤᱧᱫᱚ ᱚᱱᱟᱧ ᱢᱮᱱᱟ᱾ ᱟᱨ ᱱᱚᱣᱟ ᱦᱚᱸ ᱟᱹᱰᱤ ᱡᱟᱹᱥᱛᱤ ᱧᱮᱞᱚᱜᱚᱜ ᱠᱟᱱᱟ᱾ ᱡᱮ ᱱᱮᱛᱟᱨ ᱠᱟᱛᱮ ᱡᱚᱠᱷᱚᱱ ᱚᱱᱟ ᱰᱤᱡᱮ ᱦᱤᱡᱩᱜ ᱠᱟᱱᱟ᱾ ᱛᱚ ᱵᱟᱠᱚ ᱮᱱᱮᱡ ᱥᱮᱨᱮᱧᱫᱟ, ᱢᱮᱛᱟᱜ ᱢᱮ ᱫᱚᱝ ᱮᱱᱮᱡ ᱞᱟᱜᱽᱲᱮ ᱫᱚᱝ ᱮᱱᱮᱡ ᱵᱟᱝ ᱦᱩᱭᱩᱜ ᱠᱟᱱᱟ ᱚᱱᱟ ᱵᱟᱯᱞᱟ ᱨᱮ᱾ ᱟᱨ ᱫᱚᱝ ᱮᱱᱮᱡ ᱡᱚᱠᱷᱚᱱ ᱵᱟᱝ ᱦᱩᱭᱩᱜᱼᱟ ᱛᱚ᱾ ᱩᱱᱠᱩ ᱠᱟᱹᱴᱤᱡ ᱜᱤᱫᱽᱨᱟᱹ ᱛᱤᱱᱟᱹᱜ ᱢᱮᱱᱟᱜ ᱟᱠᱟᱫ, ᱠᱚᱣᱟ ᱛᱚ ᱩᱱᱠᱩ ᱫᱚ ᱵᱟᱠᱚ ᱮᱱᱮᱡᱼᱟ᱾ ᱩᱱᱠᱩ ᱫᱚ ᱧᱮᱞ ᱧᱮᱞ ᱛᱮᱠᱚ ᱪᱮᱫ ᱫᱟ ᱪᱮᱫ ᱠᱚ ᱪᱮᱠᱟᱹᱭ ᱫᱟ? ᱱᱩᱠᱩ ᱛᱟᱞᱮ ᱦᱚᱸ ᱚᱱᱟᱞᱮ ᱪᱤᱠᱟᱭᱟ ᱟᱨ ᱡᱚᱠᱷᱚᱱ ᱵᱟ ᱵᱟᱠᱚ ᱥᱟᱵᱚᱜᱼᱟ ᱵᱟᱹᱭ ᱵᱟᱹᱭᱛᱮ ᱮᱱᱮᱡᱚᱜ ᱦᱚᱸ ᱛᱚ ᱥᱮᱨᱮᱧ ᱠᱚ ᱵᱟᱠᱚ ᱪᱮᱫᱟ? ᱥᱮ ᱢᱮᱛᱟᱜ ᱢᱮ ᱮᱱᱮᱡ ᱠᱚᱦᱚᱸ ᱮᱠᱟᱞ ᱵᱟᱠᱚ ᱪᱮᱫᱟ ᱢᱚᱡᱽ ᱱᱟᱯᱟᱭ ᱛᱮ᱾ ᱟᱨ ᱮᱱᱮᱡ ᱥᱮᱨᱮᱧ ᱡᱚᱠᱷᱚᱱ ᱵᱟᱭ ᱪᱮᱫᱟ, ᱛᱚ ᱵᱟᱹᱭ ᱵᱟᱹᱭᱛᱮ ᱚᱱᱟ ᱫᱚ ᱟᱵᱚᱣᱟᱜ ᱚᱠᱟ ᱠᱟᱞᱪᱟᱨ ᱥᱮ ᱢᱮᱛᱟᱜ ᱢᱮ, ᱥᱚᱢᱟᱡᱽ ᱨᱮ ᱛᱤᱱᱟᱹᱜ ᱢᱮᱱᱟᱜ ᱠᱟᱫᱟ᱾ ᱱᱤᱭᱚᱢ ᱫᱷᱚᱨᱚᱢ ᱠᱚᱦᱚᱸ ᱱᱚᱣᱟ ᱦᱚᱸ ᱵᱟᱹᱭ ᱵᱟᱹᱭᱛᱮ ᱟᱫ ᱥᱮᱫ ᱜᱮ ᱪᱟᱞᱟᱜᱼᱟ᱾ ᱟᱨ ᱞᱟᱦᱟᱛᱮᱧ ᱫᱤᱥᱟᱹᱭᱫᱟ, ᱱᱚᱜᱼᱚᱭ ᱟᱹᱰᱤᱜᱟᱱ ᱨᱟᱹᱥᱠᱟᱹᱣᱟᱱ ᱦᱚᱲ ᱠᱚ ᱛᱟᱦᱮᱸ ᱠᱟᱱᱟ ᱡᱮ᱾ ᱛᱩᱫᱟᱜ ᱴᱟᱢᱟᱠᱮ ᱡᱚᱠᱷᱚᱱᱮ ᱫᱚᱝ, ᱨᱩᱭᱟ ᱢᱤᱫ ᱫᱷᱷᱟᱢ ᱜᱟᱱᱮ ᱤᱭᱟᱹ ᱞᱮᱠᱷᱟᱡ ᱜᱮ ᱮᱠᱟᱞ ᱠᱚ ᱩᱰᱩᱠ ᱪᱟᱵᱟᱜᱼᱟ ᱡᱚᱛᱚ᱾ ᱟᱫᱚ ᱱᱮᱛᱟᱨ ᱠᱟᱛᱮ ᱦᱚᱸᱠᱚ ᱨᱟᱹᱥᱠᱟᱹᱜ ᱠᱟᱱ ᱜᱮᱭᱟ᱾ ᱟᱫᱚ ᱚᱱᱟ ᱵᱟᱹᱭ ᱵᱟᱹᱭᱛᱮ ᱧᱮᱞ ᱮᱫᱟ ᱠᱚᱢ ᱧᱚᱜᱚᱜ ᱠᱟᱱᱟ ᱚᱱᱟ᱾ ᱛᱩᱢᱫᱟᱜ ᱴᱟᱢᱟᱠ ᱥᱮᱫ ᱟᱨ ᱨᱟᱹᱥᱠᱟᱹ ᱠᱚᱫᱚ ᱵᱟᱹᱭ ᱵᱟᱹᱭᱛᱮ ᱱᱚᱣᱟ ᱮᱴᱟᱜ ᱨᱟᱹᱥᱠᱟᱹ ᱥᱮᱫ ᱜᱮ ᱪᱟᱞᱟᱜ ᱠᱟᱱᱟ ᱟᱫᱚ ᱟᱪᱪᱷᱟ ᱱᱚᱣᱟ ᱟᱢᱤᱧ ᱠᱩᱞᱤ ᱫᱚᱦᱲᱟᱭᱮᱫ ᱢᱮᱭᱟ᱾ ᱱᱮᱛᱟᱨ ᱠᱟᱛᱮᱫ ᱡᱮ ᱟᱹᱰᱤ ᱡᱟᱹᱥᱛᱤ ᱜᱮ, ᱱᱚᱜᱼᱚᱭ ᱱᱮᱛᱟᱨ ᱠᱟᱛᱮᱫ ᱫᱚ ᱢᱮᱛᱟᱜ ᱢᱮ ᱨᱟᱹᱥᱠᱟᱹᱣᱟᱱ ᱦᱚᱲ ᱢᱮᱱᱟᱜ ᱠᱚᱣᱟ ᱟᱨ ᱞᱟᱦᱟ ᱛᱮᱦᱚᱸ ᱠᱚ ᱛᱟᱦᱮᱸ ᱠᱟᱱ ᱜᱮᱭᱟ᱾ ᱟᱪᱪᱷᱟ ᱟᱯᱮᱥᱮᱫ ᱚᱱᱛᱮ ᱡᱟᱹᱥᱛᱤ ᱱᱮᱛᱟᱨ ᱚᱱᱠᱟ ᱵᱟᱱᱟᱢ ᱠᱩ ᱥᱮ ᱚᱱᱠᱟ ᱛᱤᱨᱭᱳ ᱨᱟᱦᱟ ᱠᱚᱛᱮ ᱵᱟᱯᱞᱟ ᱠᱚᱨᱮ ᱠᱚ ᱥᱚᱜᱚᱭᱮᱫ ᱠᱟᱱ ᱜᱮᱭᱟ ᱥᱮ ᱵᱟᱠᱚ ᱥᱚᱜᱚᱭᱮᱫᱟ᱾ ᱚᱱᱟ ᱵᱟᱨᱮᱛᱮ ᱢᱤᱫ ᱵᱟᱨ ᱠᱟᱛᱷᱟ ᱦᱟᱸᱜ ᱱᱚᱰᱮ ᱫᱚᱦᱚᱭ ᱢᱮ᱾
ᱟᱹᱰᱤ ᱢᱚᱸᱡᱽ ᱮᱢ ᱫᱚᱦᱚ ᱠᱮᱫᱟ ᱱᱚᱣᱟ ᱠᱚᱥᱪᱮᱱ᱾ ᱢᱤᱫ ᱵᱟᱨ ᱠᱟᱛᱷᱟᱧ ᱞᱟᱹᱭᱟᱹᱧ ᱞᱟᱹᱭ ᱟᱞᱟᱝᱟ ᱱᱚᱣᱟ ᱨᱮᱭᱟᱜ ᱦᱚᱸ᱾
ᱢᱮᱱᱟᱜ ᱠᱚᱣᱟ, ᱟᱭᱢᱟ ᱞᱮᱠᱟᱱ ᱢᱟᱹᱫᱟᱹᱲᱤ ᱜᱮ ᱢᱮᱱᱟᱜ ᱠᱚᱣᱟ᱾ ᱢᱟᱹᱫᱟᱹᱲᱤᱭᱟᱹ ᱢᱟ ᱢᱮᱱᱠᱷᱟᱱ ᱞᱟᱦᱟᱛᱮ ᱛᱤᱱᱟᱹᱜ ᱦᱟᱢᱟᱞ ᱨᱟᱹᱥᱠᱟᱹ ᱪᱤᱠᱟᱹᱜ ᱠᱟᱱ ᱛᱟᱦᱮᱱᱟ, ᱢᱮᱱᱠᱷᱟᱱ ᱱᱮᱛᱟᱨᱟᱜ ᱤᱭᱟᱹᱨᱮ ᱧᱮᱞ ᱮᱫᱟ ᱵᱚᱞᱮ ᱡᱟᱦᱟᱱᱟᱜ ᱨᱮᱜᱮ ᱨᱟᱹᱥᱠᱟᱹ ᱵᱟᱯᱞᱟ ᱥᱚᱨᱦᱟᱭ ᱠᱚᱨᱮ ᱦᱩᱭᱱᱟ᱾ ᱟᱹᱰᱤ ᱞᱟᱣᱟᱨ ᱵᱩᱡᱷᱟᱹᱜ ᱠᱟᱱᱟ, ᱞᱟᱦᱟ ᱛᱮ ᱞᱮᱠᱟ ᱦᱟᱢᱟᱞ ᱵᱟᱝ ᱵᱩᱡᱷᱟᱹᱜ ᱠᱟᱱᱟ᱾ ᱞᱟᱦᱟ ᱨᱮᱫᱚ ᱡᱟᱦᱟᱸ ᱛᱤᱨᱮᱜᱮ ᱵᱚᱞᱮ ᱛᱤᱨᱭᱳ ᱨᱮᱭᱟᱜ ᱟᱲᱟᱝ ᱟᱹᱰᱤ ᱠᱟᱡᱟᱠ ᱟᱸᱡᱚᱢᱚᱜ ᱠᱟᱱ ᱛᱟᱦᱮᱱᱟ᱾ ᱡᱟᱦᱟᱸ ᱛᱤᱨᱮᱜᱮ ᱮᱵᱷᱮᱱᱚᱜ ᱜᱤᱛᱤᱡ ᱠᱟᱛᱮ ᱛᱮᱦᱚᱸ ᱵᱚᱞᱮ ᱚᱠᱚᱭᱴᱟᱜ ᱪᱚ ᱦᱟᱱᱛᱮ ᱨᱮᱭ ᱚᱨᱚᱝ ᱠᱟᱱ ᱜᱮᱭᱟ᱾ ᱪᱮᱫ ᱢᱮᱱᱠᱟᱱ ᱱᱮᱛᱟᱨᱟᱜ ᱫᱚ ᱵᱚᱞᱮ ᱢᱟᱯᱞᱟ ᱨᱮᱦᱚᱸ ᱧᱮᱞ ᱢᱮ ᱛᱤᱨᱭᱳ ᱫᱚ ᱵᱚᱞᱮ ᱱᱟᱹᱦᱤᱠᱮ ᱵᱟᱨᱵᱟᱨ ᱜᱮᱢ ᱧᱮᱞᱟ᱾ ᱟᱫᱚ ᱢᱤᱫᱴᱮᱡ ᱚᱱᱟ ᱦᱚᱸᱢᱤᱫᱴᱮᱡ ᱟᱵᱚ ᱠᱷᱚᱡ ᱵᱚᱞᱮ ᱫᱟᱱᱟᱝᱚᱜ ᱠᱟᱱᱟ, ᱟᱵᱚᱣᱟᱜ ᱠᱟᱞᱪᱟᱨ ᱨᱮ᱾ ᱚᱱ ᱚᱱᱟ ᱠᱟᱱ ᱜᱮᱭᱟ,
ᱟᱪᱪᱷᱟ
ᱦᱮᱸ ᱚᱱᱟ ᱚᱱᱟ ᱫᱟᱱᱟᱝ-ᱚᱜ ᱠᱟᱱᱟ᱾ ᱚᱱᱟ ᱜᱚᱞᱮ ᱢᱤᱫᱴᱮᱡ ᱠᱟᱱᱟ ᱟᱨ ᱢᱤᱢᱤᱫ ᱞᱮᱠᱟᱱᱟᱜ ᱡᱟᱦᱟᱱᱟᱜ ᱵᱚᱱ ᱧᱮᱞ ᱠᱮᱭᱟ ᱞᱟᱦᱟ ᱛᱮᱦᱚᱸ ᱰᱳᱢᱟᱨᱮ ᱛᱤᱱᱟᱹᱜ ᱠᱚ ᱰᱚᱢ ᱠᱚ ᱛᱟᱦᱮᱸ ᱠᱟᱱᱟ᱾ ᱚᱱᱟ ᱢᱟᱸᱫᱟᱱ ᱯᱷᱮᱰ ᱛᱟᱦᱮᱸ ᱠᱟᱱᱟ ᱵᱷᱩ ᱵᱷᱩ ᱵᱟᱞᱟ᱾ ᱚᱱᱟ ᱦᱚᱸᱱᱚᱛᱮ ᱧᱮᱞ ᱢᱮ ᱚᱱᱟ ᱨᱮᱦᱚᱸ ᱵᱟᱹᱱᱩᱜᱼᱟ᱾ ᱟᱹᱰᱤ ᱠᱚᱢ ᱠᱚ ᱟᱹᱜᱩᱭ ᱮᱫᱟ ᱚᱱᱟ ᱦᱚᱸ ᱟᱫᱚ ᱢᱤ-ᱢᱤᱫ ᱞᱮᱠᱟᱱᱟᱜ ᱟᱵᱚᱣᱟᱜ ᱠᱟᱞᱪᱟᱨ ᱦᱚᱸ ᱟᱫ ᱫᱚ ᱟᱫᱚᱜ ᱠᱟᱱ ᱜᱮᱭᱟ ᱟᱫᱚ ᱪᱮᱫ ᱵᱚᱱ ᱢᱮᱱ ᱫᱟᱲᱮ ᱠᱮᱭᱟ ᱦᱩᱶᱟᱹᱨᱩᱵ ᱢᱤᱫᱴᱮᱱ ᱠᱟᱫᱚᱢ ᱩᱴᱷᱟᱹᱣ ᱡᱩᱲ ᱠᱟᱱᱟ ᱡᱟᱦᱟᱸᱴᱟᱜ ᱜᱮ ᱟᱵᱚ ᱥᱚᱢᱟᱡᱽ ᱨᱮᱱ ᱦᱚᱲ ᱠᱚ
ᱟᱪᱪᱷᱟ ᱢᱤᱫᱴᱮᱡ ᱤᱧ ᱢᱤᱫᱴᱮᱡ ᱤᱧ ᱠᱩᱞᱤ ᱠᱮᱢ ᱛᱟᱞᱟᱝᱟ ᱵᱚᱞᱮ ᱤᱧᱴᱮᱡ ᱠᱷᱚᱱ ᱟᱪᱪᱷᱟ ᱵᱟᱯᱞᱟ ᱨᱮ ᱱᱮᱛᱟᱨ ᱫᱚ ᱟᱯᱮ ᱥᱮᱫ ᱱᱟᱠᱷᱟ ᱵᱚᱞᱮ ᱞᱟᱦᱟ ᱛᱤᱧ ᱫᱤᱟᱹᱭ ᱵᱚᱞᱮ ᱵᱟᱹᱦᱩ ᱡᱟᱶᱟᱭ ᱠᱤᱱ ᱥᱮᱴᱮᱨᱚᱜᱼᱟ ᱛᱚᱵᱮ ᱜᱩᱲ ᱜᱩᱲ ᱫᱚ ᱵᱚᱞᱮ ᱠᱤᱱ ᱡᱚᱢᱮᱫ ᱛᱟᱦᱮᱱᱟ ᱵᱚᱞᱮ ᱨᱟᱹᱦᱤ ᱪᱚᱴ ᱠᱷᱚᱡ ᱨᱟᱹᱦᱤ ᱨᱟᱹᱦᱤ ᱠᱷᱚᱡ ᱮᱱᱠᱷᱟᱱ ᱱᱮᱛᱟᱨ ᱤᱧ ᱧᱮᱞ ᱮᱫᱟ ᱵᱚᱞᱮ ᱟᱹᱞᱮ ᱱᱟᱠᱷᱟ ᱫᱚ ᱵᱚᱞ ᱨᱟᱹᱦᱤ ᱠᱚ ᱪᱮᱫ ᱠᱚ ᱚᱱᱟ ᱥᱤᱥᱴᱮᱢ ᱵᱚᱞᱮ ᱵᱟᱹᱱᱩᱜᱼᱟ ᱦᱟᱹᱰᱤ ᱛᱮᱫ ᱥᱚᱱᱫᱷᱮ ᱜᱮᱢ ᱧᱮᱞ ᱧᱟᱢᱟ ᱠᱷᱟᱡ ᱵᱟᱹᱱᱩᱜᱼᱟ ᱟᱫᱚ ᱱᱚᱣᱟ ᱟᱯᱮ ᱥᱮᱫ ᱨᱮᱱᱟᱜ ᱱᱚᱣᱟ ᱨᱮᱭᱟᱜ ᱪᱮᱫ ᱞᱮᱠᱟ ᱪᱟᱞᱟᱜ ᱠᱟᱱᱟ? ᱢᱮᱱᱟᱜ ᱜᱮᱭᱟ ᱱᱮᱛᱟᱨ ᱦᱚᱸ ᱥᱮ ᱵᱟᱹᱭ ᱵᱟᱹᱭᱛᱮ ᱱᱚᱣᱟ ᱟᱫ ᱪᱟᱞᱟᱜ ᱠᱟᱱᱟ᱾ ᱚᱱᱟ ᱠᱟᱹᱴᱤᱡ ᱛᱷᱚᱲᱟᱢ ᱞᱟᱹᱭ ᱟᱞᱟᱝᱟ᱾
ᱦᱮᱸ ᱟᱹᱰᱤ ᱱᱟᱯᱟᱭ ᱠᱟᱛᱷᱟ ᱱᱚᱸᱰᱮᱢ ᱫᱚᱦᱚ ᱠᱮᱜᱼᱟ ᱟᱞᱮ ᱥᱮᱱᱟᱜ ᱠᱷᱚᱵᱚᱨ ᱠᱚᱧ ᱞᱟᱹᱭ ᱟᱢᱟ ᱢᱤᱫᱵᱟᱨ ᱠᱟᱛᱷᱟ ᱫᱚ ᱡᱮᱢᱚᱱ ᱵᱚᱞᱮ ᱟᱢ ᱵᱩᱡᱷᱟᱹᱣ ᱧᱟᱢ ᱚᱱᱮ ᱚᱱᱠᱟᱧ ᱞᱟᱹᱭ ᱢᱟ ᱟᱫᱚ ᱟᱹᱰᱤ ᱱᱟᱯᱟᱭ ᱢᱤᱫᱴᱟᱝ ᱠᱩᱞᱤ ᱠᱮᱫᱟ ᱡᱮ ᱞᱟᱦᱟᱛᱮ ᱟᱹᱰᱤᱜᱟᱱ ᱱᱚᱜᱼᱚᱭ ᱢᱮᱛᱟᱜ ᱢᱮ ᱤᱧ ᱦᱚᱸᱧ ᱧᱮᱞ ᱵᱟᱲᱟ ᱠᱟ ᱠᱚ ᱜᱮᱭᱟ ᱥᱮ ᱤᱧᱦᱚᱸ ᱱᱚᱜᱼᱚᱭ ᱢᱤᱫ ᱫᱚᱢ ᱤᱧ ᱞᱩᱝᱛᱟ ᱠᱚᱲᱟ ᱨᱮᱭᱟᱜ ᱪᱟᱱᱥᱤᱧ ᱧᱟᱢ ᱞᱮᱜᱼᱟ ᱚᱱᱟᱛᱮ ᱡᱚᱛᱚ ᱜᱤᱧ ᱵᱟᱲᱟᱭ ᱠᱟᱜᱼᱟ ᱥᱮ ᱡᱚᱛᱚ ᱜᱤᱧ ᱵᱩᱡᱷᱟᱹᱣ ᱠᱟᱜᱼᱟ ᱥᱮᱧ ᱧᱮᱞ ᱟᱠᱟᱫ ᱠᱚᱣᱟ ᱡᱮ ᱞᱟᱦᱟ ᱛᱮᱫᱚᱧ ᱫᱤᱥᱟᱹᱭ ᱮᱫᱟ ᱟᱹᱰᱤ ᱡᱟᱹᱥᱛᱤ ᱱᱚᱜᱼᱚᱭ ᱨᱟᱹᱦᱤ ᱨᱮᱜᱮ ᱡᱚᱛᱚᱣᱟᱜ ᱠᱚ ᱪᱤᱠᱟᱹᱭ ᱠᱟᱱ ᱛᱟᱦᱮᱱᱟ ᱢᱮᱛᱟ ᱢᱮ ᱥᱤᱸᱫᱽᱨᱟᱹᱫᱟᱱ ᱡᱚᱠᱷᱚᱱ ᱦᱩᱭᱱᱟ ᱥᱮ ᱚᱱᱟ ᱡᱚᱠᱷᱚᱱ ᱯᱟᱨᱚᱢᱱᱟ ᱥᱮ ᱤᱱᱟᱹ ᱵᱟᱫ ᱠᱟᱛᱮᱫ ᱛᱤᱱᱟᱹᱜ ᱢᱮᱱᱟᱜᱼᱟ ᱠᱟᱹᱢᱤ ᱚᱱᱟ ᱠᱚ ᱯᱟᱨᱚᱢ ᱱᱟ ᱛᱚ ᱩᱱᱠᱤᱱ ᱫᱚ ᱟᱹᱠᱤᱱ ᱠᱤᱱ ᱦᱩᱭᱱᱟ ᱛᱟᱭᱚᱢ ᱫᱚ ᱡᱟᱦᱟᱱᱟᱜ ᱜᱮ ᱠᱟᱹᱢᱤ ᱦᱩᱭᱩᱜᱼᱟ ᱥᱤᱸᱫᱨᱟᱹᱫᱟᱱ ᱵᱟᱫᱽ ᱦᱚᱸ ᱛᱤᱱᱟᱹᱜ ᱨᱟᱹᱦᱤ ᱠᱚ ᱥᱮ ᱜᱩᱲ ᱠᱚᱠᱚ ᱡᱚᱢᱟ ᱡᱚᱛᱚ ᱚᱱᱟ ᱫᱚ ᱨᱟᱹᱦᱤ ᱪᱮᱛᱟᱱ ᱠᱷᱚᱱ ᱜᱮ ᱟᱨ ᱨᱟᱹᱦᱤ ᱨᱮ ᱵᱚᱞᱚ ᱠᱟᱛᱮᱜ ᱜᱮ ᱟᱨ ᱱᱮᱛᱟᱨ ᱠᱟᱫ ᱵᱟᱹᱭ ᱵᱟᱹᱭᱛᱮ ᱱᱚᱜᱼᱚᱭ ᱨᱟᱹᱦᱤ ᱦᱚᱸ ᱟᱫᱚᱜ ᱠᱟᱱᱟ ᱱᱮᱛᱟᱨ ᱢᱟ ᱚᱱᱮ ᱠᱚ ᱢᱮᱱᱟ ᱡᱮᱞᱮᱧ ᱡᱤᱞᱤᱧ ᱡᱚᱱ ᱡᱚᱠᱷᱚᱱ ᱮᱢ ᱪᱟᱞᱟᱜᱼᱟ ᱛᱚ ᱜᱟᱹᱰᱤ ᱠᱚ ᱟᱹᱰᱤ ᱡᱟᱹᱥᱛᱤ ᱞᱟᱦᱟᱭ ᱮᱱᱟ ᱟᱨ ᱵᱟᱠᱷᱟᱡ ᱞᱟᱦᱟ ᱫᱚ ᱵᱚᱞᱮ ᱡᱟᱦᱟᱸ ᱛᱤᱱᱟᱹᱜ ᱡᱮᱞᱮᱧ ᱜᱮ ᱥᱮ ᱡᱟᱦᱟᱸᱛᱤᱱᱟᱹᱜ ᱡᱮᱞᱮᱧ ᱨᱮᱜᱮ ᱡᱟᱦᱟᱸᱭ ᱜᱮ ᱢᱮᱱᱟᱭ ᱛᱚ ᱩᱱᱤ ᱫᱚ ᱮᱠᱟᱞ ᱨᱟᱹᱦᱤ ᱛᱮ ᱜᱮ ᱤᱫᱤ ᱦᱩᱭᱩᱜᱼᱟ ᱟᱨ ᱞᱟᱦᱟ ᱛᱮᱫᱚ ᱱᱚᱜᱼᱚᱭ ᱫᱟᱲᱮ ᱦᱚᱲ ᱦᱚᱸ ᱫᱟᱲᱮ ᱜᱮ ᱠᱚ ᱛᱟᱦᱮᱸ ᱠᱟᱱᱟ ᱢᱮᱛᱟᱜ ᱢᱮ ᱨᱟᱹᱦᱤ ᱛᱮᱠᱚ ᱜᱚᱜᱮᱫ ᱠᱚ ᱛᱟᱦᱮᱱᱟ ᱛᱤᱱᱟᱹᱜ ᱢᱟᱨᱟᱝ ᱨᱟᱹᱦᱤ ᱤᱱᱟᱹᱜ ᱦᱟᱢᱟᱞ ᱟᱨ ᱦᱚᱲ ᱚᱱᱟᱨᱮ ᱫᱮᱡᱚᱜᱼᱟ ᱟᱨᱦᱚᱸ ᱵᱟᱨ ᱦᱚᱲ ᱠᱤᱱ ᱫᱮᱡᱚᱜᱼᱟ ᱟᱨ ᱞᱟᱦᱟ ᱛᱤᱧ ᱫᱤᱥᱟᱹᱭ ᱮᱫᱟ ᱱᱚᱜᱼᱚᱭ ᱞᱚᱝᱛᱟ ᱠᱚᱲᱟ ᱦᱚᱸ ᱮᱠᱟᱞ ᱠᱚ ᱫᱮᱡᱚᱜ ᱠᱟᱱ ᱛᱟᱦᱮᱱᱟ ᱟᱨ ᱠᱚ ᱤᱫᱤᱭᱮᱫ ᱠᱚ ᱛᱟᱦᱮᱱᱟ ᱟᱨ ᱛᱤᱱᱟᱹᱜ ᱦᱚᱲᱮᱢ ᱫᱮᱡᱚᱜ ᱟᱨ ᱩᱱᱠᱩ ᱦᱚᱸ ᱫᱟᱲᱮ ᱫᱟᱲᱮ ᱯᱮ ᱯᱩᱱ ᱯᱩᱱ ᱦᱚᱲ ᱟᱴ ᱡᱚᱱᱟ ᱠᱚ ᱛᱟᱦᱮᱱ ᱠᱟᱱ ᱛᱟᱦᱮᱱᱟ ᱰᱚᱵᱚᱞ ᱰᱟᱵᱚᱞ ᱩᱱᱠᱩ ᱫᱚ ᱚᱸ ᱫᱚ ᱱᱚ ᱡᱚᱱ ᱠᱚ ᱛᱟᱦᱮᱱᱚᱜ ᱜᱮᱭᱟ ᱢᱤᱫᱴᱮᱱ ᱦᱚᱲ ᱫᱚ ᱚᱠᱟ ᱱᱚᱜᱚᱭ ᱪᱟᱯᱚᱞ ᱠᱚ ᱥᱟᱵ ᱵᱟᱲᱟ ᱛᱮᱠᱚ ᱜᱟᱰᱟ ᱠᱚ ᱮᱢᱟᱱ ᱠᱚ ᱧᱟᱢᱚᱜ ᱠᱷᱟ ᱚᱱᱟ ᱠᱚᱨᱮ ᱦᱚᱸ ᱱᱟᱜᱼᱚᱭ ᱠᱚ ᱯᱟᱨᱚᱢᱚᱜᱼᱟ ᱟᱸᱠᱷᱟ ᱪᱠᱟᱛᱮᱢ ᱯᱟᱨᱚᱢᱚᱜᱼᱟ ᱟᱫᱚ ᱚᱱᱟ ᱤᱭᱟᱹ ᱛᱮ ᱟᱨ ᱱᱮᱛᱟᱨ ᱜᱮᱛᱚ ᱱᱚᱜᱼᱚᱭ ᱜᱟᱹᱰᱤ ᱨᱮᱜᱮ ᱡᱚᱛᱚᱣᱟᱜ ᱜᱮ ᱦᱩᱭᱩᱜ ᱠᱟᱱᱟ ᱜᱟᱹᱰᱤ ᱠᱷᱚᱱ ᱜᱮ ᱡᱚᱠᱷᱚᱱ ᱪᱟᱞᱟᱜᱼ ᱟᱭ ᱚᱸᱰᱮᱭ ᱯᱷᱮᱰᱚᱜᱼᱟ ᱯᱷᱤᱨ ᱛᱟᱲᱟᱢ ᱤᱫᱤ ᱠᱟᱛᱮᱜ ᱜᱮ ᱨᱦᱤᱭᱟᱹ ᱥᱮ ᱠᱚ ᱡᱚᱢ ᱦᱚᱪᱚᱭᱮᱫ ᱠᱚᱣᱟ ᱱᱚᱣᱟ ᱟᱞᱮᱥᱮᱫ ᱱᱚ ᱟᱹᱰᱤ ᱜᱟᱱᱤᱧ ᱧᱮᱞ ᱮᱫᱟ ᱟᱪᱪᱷᱟ ᱟᱯᱮᱥᱮᱫ ᱦᱟᱜ ᱱᱚᱣᱟ ᱠᱟᱛᱷᱟᱧ ᱠᱩᱞᱤ ᱫᱚᱲᱦᱟᱭᱮᱫ ᱢᱮᱭᱟ ᱡᱮ ᱟᱯᱮᱥᱮᱫ ᱫᱚ ᱱᱚᱣᱟ ᱚᱠᱟᱢ ᱞᱟᱹᱭ ᱠᱮᱫ ᱠᱟ ᱡᱮ ᱱᱚᱣᱟ ᱨᱟᱹᱦᱤ ᱨᱮ ᱠᱚ ᱡᱚᱢ ᱮᱫᱟ ᱟᱪᱪᱷᱟ ᱟᱯᱮ ᱥᱮᱫ ᱦᱚᱸ ᱚᱱᱠᱟᱜ ᱜᱮ ᱱᱮᱛᱟᱨ ᱠᱟᱛᱮᱫ ᱜᱟᱹᱰᱤ ᱠᱷᱚᱡ ᱯᱷᱮᱰ ᱠᱟᱛᱮᱫ ᱢᱮᱛᱟᱜ ᱢᱮ ᱚᱛ ᱨᱮ ᱜᱮ ᱛᱤᱸᱜᱩ ᱛᱤᱸᱜᱩ ᱠᱚ ᱡᱚᱢᱮᱫᱟ ᱥᱮ ᱜᱟᱹᱰᱤ ᱨᱮ ᱢᱮᱛᱟᱜ ᱢᱮ ᱨᱟᱹᱦᱤ ᱨᱮ ᱫᱮᱡ ᱠᱟᱛᱮᱫ ᱱᱮᱛᱟᱨ ᱦᱚᱸᱠᱚ ᱡᱚᱢ ᱮᱫᱟ ᱚᱱᱟ ᱵᱟᱨᱮ ᱛᱮ ᱢᱤᱫ ᱵᱟᱨ ᱠᱟᱛᱷᱟ ᱟᱢ ᱱᱚᱰᱮ ᱞᱟᱹᱭ ᱞᱟᱹᱜᱤᱫ ᱠᱩᱨᱩᱢᱩᱴᱩᱭ ᱢᱮ
ᱠᱟᱹᱴᱤᱡ ᱤᱧ ᱞᱟᱹᱭ ᱛᱟᱞᱟᱝᱟ ᱟᱫᱚ ᱱᱚᱜᱼᱚᱭ ᱦᱟᱜ ᱴᱟᱭᱤᱢ ᱢᱟ ᱚᱵᱚᱦᱟᱨᱚᱜ ᱠᱟᱱ ᱛᱟᱞᱟᱝ ᱟᱫᱚ ᱱᱚᱣᱟ ᱴᱚᱯᱤᱠ ᱨᱮ ᱟᱹᱰᱤ ᱡᱮᱞᱤᱧ ᱜᱮ ᱢᱮᱱᱟᱜᱼᱟ ᱜᱟᱞᱢᱟᱨᱟᱣ ᱢᱟ ᱟᱫᱚ ᱱᱤᱛᱚᱜ ᱢᱟᱧ ᱧᱮᱞᱮᱫ ᱛᱟᱞᱟᱝᱟ ᱤᱧ ᱟᱹᱰᱤ ᱛᱮᱫ ᱜᱮ ᱠᱷᱟᱴᱚ ᱪᱟᱞᱟᱣ ᱮᱱᱟ ᱟᱫᱚ ᱟᱪᱪᱷᱟ ᱱᱚᱣᱟ ᱛᱮ ᱟᱹᱰᱤ ᱢᱚᱡ ᱤᱧ ᱞᱟᱹᱭ ᱟᱞᱟᱝᱟ ᱟᱨ ᱛᱷᱚᱨᱟ ᱛᱟᱭᱱᱚᱢ ᱛᱮᱞᱟᱝ ᱱᱚᱣᱟ ᱛᱮᱞᱟᱝ ᱰᱤᱥ